ᱦᱮᱸ ᱦᱮᱞᱳ ᱡᱚᱦᱟᱨ ᱜᱮ᱾
ᱠᱟᱱᱟ ᱥᱮ ᱵᱟᱝ? ᱡᱚᱦᱟᱨ ᱜᱮ᱾
ᱦᱳᱭ ᱟᱸᱡᱚᱢ ᱜᱮ ᱦᱳᱭ᱾ ᱪᱮᱫᱞᱮᱠᱟ ᱢᱮᱱᱟᱜ ᱵᱤᱱᱟ ᱵᱮᱥ ᱵᱟᱲᱟ ᱜᱮ?
ᱟᱢᱜᱮ ᱪᱮᱫ ᱞᱮᱠᱟ ᱚᱲᱟᱜ ᱠᱚᱨᱮ ᱪᱮᱫ ᱞᱮᱠᱟ?
ᱦᱳᱭ ᱟᱹᱞᱤᱧ ᱦᱚᱸ ᱵᱮᱥ ᱵᱟᱲᱟ ᱜᱮᱭᱟ᱾ ᱚᱲᱟᱜ ᱠᱚᱨᱮ ᱦᱚᱸ ᱱᱤᱛ ᱫᱚ ᱵᱮᱥ ᱵᱟᱲᱟ ᱜᱮ᱾
ᱦᱩᱸ ᱟᱫᱚ ᱜᱚᱝᱠᱮ ᱦᱟᱸᱜ ᱛᱮᱦᱮᱧ ᱫᱚ ᱟᱞᱟᱝᱞᱟᱝ ᱡᱮ ᱦᱟᱸᱜ ᱟᱵᱚ ᱥᱟᱱᱛᱟᱲ ᱥᱚᱢᱟᱡᱽ ᱨᱮ ᱱᱤᱛᱚᱜ ᱢᱟ ᱡᱚᱢᱼ ᱧᱩᱩ ᱢᱟ ᱦᱟᱸ ᱟᱭᱢᱟ ᱜᱟᱱ ᱜᱮ ᱯᱟᱞ ᱟᱭᱢᱟ ᱞᱮᱠᱟᱱᱟᱜ ᱢᱮᱱᱠᱷᱟᱱ ᱯᱟᱹᱦᱤᱞ ᱫᱚ ᱦᱟᱸᱜ ᱡᱟᱦᱟᱸ ᱚᱠᱛᱚ ᱨᱮ ᱦᱟᱸᱜ ᱚᱱᱠᱟ ᱩᱱᱟᱹᱜ ᱜᱟᱱ ᱰᱮᱵᱞᱚᱯᱢᱮᱱᱴ ᱥᱮ ᱦᱟᱸᱜ ᱩᱱᱟᱹᱜ ᱠᱤᱪᱷᱩ ᱵᱟᱝ ᱛᱟᱦᱮᱸ ᱠᱟᱱᱟ᱾ ᱵᱤᱨ ᱵᱩᱨᱩ ᱠᱚᱨᱮᱢ ᱞᱟᱹᱭᱮᱫ ᱦᱟᱸᱜ ᱦᱚᱭᱛᱚ ᱦᱟᱸᱜ ᱚᱱᱟ ᱪᱟᱥᱵᱟᱥ ᱠᱟᱛᱮ ᱮᱢ ᱞᱟᱹᱭ ᱦᱟᱸᱜ ᱩᱱᱛ ᱚᱠᱛᱚ ᱨᱮᱭᱟᱜ ᱡᱚᱢ ᱧᱩ ᱟᱵᱚ ᱥᱟᱱᱛᱟᱲ ᱥᱚᱢᱟᱡᱽ ᱨᱮ ᱪᱮᱫ ᱞᱮᱠᱟ ᱛᱟᱦᱮᱸ ᱠᱟᱱᱟ ᱟᱨ ᱪᱮᱫ ᱠᱚᱵᱚᱱ ᱡᱚᱢ ᱧᱩᱭᱮᱫ ᱛᱟᱦᱮᱱᱟ? ᱪᱮᱫ ᱞᱮᱠᱟᱱᱟᱜ ᱠᱚ ᱛᱟᱦᱮᱸ ᱠᱟᱱᱟ ᱚᱲᱟᱜ ᱨᱮ ᱧᱟᱢᱚᱜ ᱠᱟᱱ ᱛᱟᱦᱮᱱᱟ ᱥᱮ ᱵᱟᱝ? ᱚᱱᱟ ᱠᱚ ᱤᱫᱞᱟᱝ ᱠᱟᱛᱷᱟ ᱦᱟᱸᱜ ᱟᱫᱚ ᱚᱱᱟ ᱠᱚ ᱤᱫᱤ ᱠᱟᱛᱮ ᱛᱤᱱᱟᱹᱜ ᱮᱢ ᱵᱟᱲᱟᱭᱟ? ᱥᱮ ᱚᱱᱠᱟᱱᱟᱜ ᱠᱟᱛᱷᱟ ᱠᱚ ᱢᱮᱱᱟᱜ ᱠᱷᱟᱱ ᱠᱟᱹᱴᱤᱡ ᱞᱟᱹᱭ ᱛᱟᱞᱟᱝ ᱢᱮ᱾
ᱟᱪᱪᱷᱟ ᱟᱪᱪᱷᱟ᱾ ᱦᱚᱭ ᱚᱱᱟ ᱥᱚᱢᱚᱭ ᱢᱟ ᱤᱱᱟᱹᱜ ᱢᱟ ᱤᱧ ᱢᱟ ᱵᱟᱹᱧ ᱵᱟᱲᱟᱭ ᱠᱮᱭᱟ ᱥᱮᱫᱟᱭ ᱮᱱ ᱨᱮᱱᱟᱜ ᱤᱱᱟᱹᱜ ᱠᱟᱛᱷᱟ ᱠᱚᱫᱚ ᱟᱫᱚ
ᱦᱩᱸ ᱦᱩᱸ ᱟᱫᱚ ᱡᱟᱦᱟᱸ ᱮᱴᱟᱜ ᱦᱚᱲ ᱴᱷᱮᱜ ᱮᱴᱟᱜ ᱮᱴᱟᱜ ᱦᱚᱲ ᱴᱷᱮᱱ ᱡᱟᱦᱟᱸᱭ ᱜᱟᱞᱢᱟ ᱟᱸᱡᱚᱢ ᱠᱟᱛᱮ ᱥᱮ ᱡᱟᱦᱟᱸᱭ ᱮᱴᱟᱜ ᱦᱚᱲ ᱴᱷᱮᱱ ᱠᱷᱚᱱ ᱤᱭᱟᱹ ᱠᱟᱛᱮᱫ ᱢᱚᱱᱮ ᱨᱮ ᱪᱮᱫ ᱠᱚ ᱛᱟᱦᱮᱸ ᱫᱟᱲᱮᱭᱟᱜᱼᱟ ᱵᱟᱝ ᱛᱟᱦᱮᱸ ᱫᱟᱲᱮᱭᱟᱜᱼᱟ? ᱚᱱᱟ ᱠᱚ ᱤᱫᱤ ᱠᱟᱛᱮᱫ ᱜᱮ ᱦᱟᱸᱜ᱾
ᱦᱚᱭ᱾ ᱦᱚᱭ-ᱦᱚᱭ ᱦᱮᱸ ᱟᱪᱪᱷᱟ-ᱟᱪᱪᱷᱟ᱾
ᱵᱟᱠᱷᱟᱱ ᱱᱟᱦᱟᱜ ᱟᱵᱚ ᱱᱤᱛᱚᱜ ᱡᱟᱦᱟᱸᱛᱤᱱᱟᱹᱜ ᱢᱮᱱᱟᱜ ᱟᱠᱟᱫ ᱵᱚᱱᱟ᱾ ᱟᱸ ᱩᱱᱠᱩ ᱫᱚ ᱦᱚᱭᱛᱚ ᱡᱚᱛᱚ ᱠᱟᱛᱷᱟ ᱢᱟ ᱟᱵᱚ ᱢᱮᱫ ᱛᱮ ᱵᱟᱵᱚᱱ ᱧᱮᱞ ᱠᱟᱫᱟ ᱩᱱ ᱚᱠᱛᱚ ᱪᱮᱫ ᱠᱚ ᱛᱟᱦᱮᱸ ᱠᱟᱱᱟ ᱥᱮ ᱵᱟᱝ ᱛᱟᱦᱮᱸ ᱠᱟᱱᱟ ᱟᱫᱚ ᱦᱟᱸᱜ ᱟᱠᱩ ᱜᱚᱲᱚᱢ ᱵᱩᱰᱦᱤ ᱠᱚ ᱜᱚᱲᱚᱢ ᱦᱟᱲᱟᱢ ᱩᱱᱠᱩ ᱦᱟᱸᱜ ᱠᱚ ᱞᱟᱹᱭ ᱵᱟᱲᱟᱭ ᱜᱮᱭᱟ ᱡᱮ ᱱᱚᱝᱠᱟ ᱟᱞᱮ ᱥᱩᱚᱢᱚᱭ ᱫᱚ ᱱᱤᱭᱟᱹ ᱠᱚ ᱵᱟᱝ ᱛᱟᱦᱮᱸ ᱠᱟᱱᱟ ᱟᱯᱮ ᱥᱚᱢ ᱫᱚ ᱱᱤᱭᱟᱹ ᱯᱮ ᱧᱟᱢᱮᱫᱟ ᱱᱤᱭᱟᱹ ᱠᱚᱯᱮ ᱡᱚᱢ ᱧᱩ ᱠᱚᱨᱟᱣᱮᱫᱟ ᱟᱫᱚ ᱚᱱᱠᱟᱱᱟᱜ ᱠᱟᱛᱷᱟ ᱠᱚ ᱢᱮᱱᱟᱜ ᱠᱷᱟᱱ ᱠᱟᱹᱴᱤᱡ ᱞᱟᱹᱭ ᱢᱮ
ᱦᱳᱭ ᱚᱱᱟ ᱠᱚᱫᱚ ᱱᱮᱛᱟᱨ ᱠᱟᱛᱮᱫ ᱫᱚ ᱚᱱᱟ ᱞᱟᱦᱟ ᱫᱚ ᱪᱮᱫ ᱛᱟᱦᱮᱸᱫ ᱠᱟᱱᱟ ᱚᱱᱟᱜᱮ ᱨᱚᱲ ᱵᱟᱲᱟᱭ ᱛᱟᱦᱮᱱᱟᱠᱚ ᱞᱟᱦᱟ ᱫᱚ ᱜᱚᱲᱚᱢ ᱵᱩᱲᱦᱤ ᱠᱚᱠᱚ ᱢᱮᱱᱮᱫ ᱛᱟᱦᱮᱱᱟ ᱞᱟᱦᱟ ᱫᱚ ᱟᱞᱮ ᱫᱚ ᱚᱱᱮ ᱠᱟᱹᱢᱤ ᱢᱟᱞᱮ ᱠᱟᱹᱢᱤ ᱪᱟᱞᱟᱜ ᱞᱟᱜᱟ ᱠᱷᱟᱹᱞᱤ ᱚᱱᱟᱫᱚ ᱫᱟᱜ ᱢᱟᱹᱲᱤ ᱫᱟᱠᱟ ᱡᱟᱦᱟᱸ ᱠᱚ ᱢᱮᱛᱟᱜ ᱠᱟᱱ ᱵᱟᱥᱠᱮ ᱫᱟᱠᱟ ᱵᱟᱥᱠᱮ ᱫᱟᱠᱟ ᱡᱚᱢ ᱠᱟᱛᱮᱫ ᱜᱮ ᱠᱟᱹᱢᱤ ᱠᱚ ᱥᱮ ᱡᱟᱦᱟᱸ ᱥᱮᱫ ᱪᱟᱞᱟᱜ ᱦᱚᱲ ᱫᱚ ᱚᱱᱟ ᱡᱚᱢ ᱠᱟᱛᱮᱫ ᱜᱮ ᱪᱟᱞᱞᱟᱜ ᱛᱟᱦᱮᱱᱟᱠᱚ ᱟᱫᱚ ᱩᱱ ᱥᱚᱢᱚᱭ ᱨᱮᱱ ᱦᱚᱲ ᱚᱱᱟ ᱚᱱᱟ ᱡᱚᱢ ᱛᱮᱜᱮ ᱟᱹᱰᱤ ᱫᱟᱹᱲ ᱫᱟᱲᱮ ᱢᱮᱱ ᱫᱟᱠᱚ ᱟᱹᱭᱠᱟᱹᱜ ᱛᱟᱦᱮᱱᱟ ᱟᱨ ᱱᱮᱛᱟᱨ ᱠᱟᱛᱮ ᱫᱚ ᱚᱱᱟᱜᱮ ᱦᱳᱭ ᱵᱟᱥᱠᱮ ᱫᱟᱠᱟ ᱡᱚᱢᱜᱮ ᱱᱮᱛᱟᱨ ᱵᱟᱠᱚ ᱡᱚᱢ ᱞᱟᱹᱜᱤᱫᱚᱜ ᱠᱟᱱᱟ ᱱᱮᱛᱟᱨ ᱠᱚ ᱦᱚᱲᱢᱚ ᱵᱟᱵᱚᱱ ᱵᱮᱵᱚᱦᱟᱨᱟ ᱤᱱᱟᱹᱜ ᱟᱨ ᱢᱮᱱᱫᱟᱠᱚ ᱚᱱᱟ ᱦᱳᱭ ᱟᱨ ᱩᱱ ᱥᱚᱢᱚᱭ ᱵᱟᱝ ᱦᱳᱭ ᱦᱚᱲ ᱵᱮᱱ
ᱦᱮᱸ ᱟᱫᱚ ᱦᱟᱸᱜ ᱟᱵᱚ ᱢᱟ ᱥᱚᱢᱟᱡ ᱨᱮ ᱯᱟᱹᱦᱤᱞ ᱠᱷᱚᱱ ᱜᱮ ᱟᱵᱩ ᱢᱟ ᱦᱟᱜ ᱨᱮᱸᱜᱮᱡ ᱦᱚᱲ ᱦᱚᱲ ᱠᱟᱱᱟ ᱵᱚᱱᱟ ᱨᱮᱸᱜᱮᱡ ᱧᱚᱜ ᱨᱮᱜᱮ ᱢᱮᱱᱟᱜ ᱟᱠᱟᱫ ᱵᱚᱱᱟ ᱟᱨ ᱩᱱ ᱛᱚ ᱦᱟᱸᱜ ᱟᱵᱚ ᱟ ᱥᱚᱢᱚᱭᱩᱱ ᱥᱚᱢᱚᱭ ᱫᱚ ᱦᱟᱸᱜ ᱡᱟᱹᱥᱛᱤ ᱠᱟᱭ ᱛᱮᱦ ᱦᱟᱸᱜ ᱜᱤᱫᱽᱨᱟᱹᱭᱚᱠ ᱠᱚ ᱛᱟᱦᱮᱱᱟ ᱦᱟᱸᱜ ᱢᱤᱫᱴᱮᱱ ᱜᱟᱹᱨᱚᱸᱡᱽ ᱨᱮᱜᱮ ᱯᱮᱭᱟ ᱯᱩᱱᱭᱟ ᱜᱤᱫᱽᱨᱟᱹ ᱢᱮᱱᱟᱜ ᱠᱚᱣᱟ ᱵᱚᱭᱦᱟ ᱢᱮᱱᱟᱜ ᱟᱠᱟᱫ ᱠᱚᱣᱟ ᱟᱫᱚ ᱱᱚᱜᱼᱚ ᱱᱟᱦᱟᱣ ᱤᱫᱤ ᱠᱟᱛᱮᱫ ᱦᱚᱸ ᱡᱚᱢ ᱧᱩ ᱟᱵᱚ ᱟᱹᱰᱤᱜᱮᱵᱚᱱ ᱮᱴᱠᱮᱴᱬᱮᱜ ᱠᱟᱱ ᱛᱟᱦᱮᱱᱟ ᱦᱚᱭᱛᱳ ᱚᱠᱟᱴᱟᱜ ᱚᱠᱚᱭᱴᱟᱜ ᱦᱚᱲ ᱛᱚ ᱦᱟᱸᱜ ᱚᱱᱟ ᱡᱟᱦᱟᱸᱛᱤᱱᱟᱹᱜ ᱨᱚᱡᱜᱟᱨ ᱨᱮ ᱥᱮ ᱵᱚ ᱟᱜᱩᱭᱮᱫᱟ ᱚᱲᱟᱜ ᱠᱷᱚᱱ ᱠᱟᱹᱢᱤ ᱦᱮᱡ ᱠᱟᱹᱢᱤ ᱟᱹᱜᱩ ᱠᱟᱛᱮᱮᱫ ᱵᱟᱵᱟ ᱦᱚᱭᱛᱳ ᱟᱹᱜᱩᱭᱮᱫᱟᱠᱚ ᱛᱟᱦᱮᱱᱟ ᱩᱱ ᱚᱠᱛᱚ ᱨᱮ ᱩᱱᱤ ᱠᱚ ᱛᱟᱸᱜᱤ ᱠᱟᱭ ᱠᱟᱭ ᱛᱟᱦᱮᱱᱟ ᱡᱮ ᱛᱤᱱ ᱨᱮ ᱵᱟᱵᱟᱭ ᱦᱤᱡᱩᱜᱼᱟ ᱟᱹᱜᱩᱭᱟᱭ ᱟᱨ ᱡᱟᱦᱟᱸ ᱛᱤᱱᱟᱹᱜ ᱜᱮ ᱟᱹᱜᱩᱭᱟ ᱛᱷᱚᱲᱟ ᱛᱷᱲᱤ ᱚᱱᱟᱜᱮᱠᱚ ᱦᱮᱰᱮᱡ ᱠᱮᱫ ᱜᱮ ᱡᱟᱜᱮ ᱥᱟᱨᱮᱡᱚᱜᱼᱟ ᱩᱱᱟᱹᱜ ᱜᱟᱱ ᱵᱚᱭᱦᱟ ᱦᱮᱱᱟᱜᱠᱚᱣᱟ ᱟᱫᱚ ᱡᱚᱢ ᱧᱩ ᱨᱮᱦᱚᱸ ᱚᱱᱮ ᱛᱷᱚᱲᱟ ᱛᱷᱚᱲᱟ ᱧᱚᱜ ᱦᱟᱹᱴᱤᱧ ᱦᱩᱭᱩᱜ ᱠᱟᱱ ᱛᱟᱦᱮᱱᱟ ᱚᱱᱠᱟ ᱠᱚ ᱞᱟᱹᱭᱮ ᱜᱚᱲᱚᱢ ᱵᱩᱰᱷᱤ ᱛᱮᱠᱚ ᱟᱨ ᱡᱚᱛᱚ ᱠᱚ ᱦᱟᱸᱜ ᱵᱟᱭ ᱟᱹᱜᱩᱭᱮᱫᱟ ᱩᱱᱤ ᱚᱲᱟᱜ ᱠᱷᱚᱱ ᱵᱟᱡᱟᱨ ᱠᱷᱚᱱ ᱥᱮ ᱠᱟᱹᱢᱤ ᱠᱷᱚᱱ ᱪᱟᱞᱟᱣ ᱠᱟᱛᱮᱮᱫ ᱩᱱ ᱜᱷᱟᱹᱲᱤᱡ ᱠᱚ ᱛᱟᱸᱜᱮ ᱠᱟᱭᱟ ᱧᱤᱸᱫᱟᱹ ᱦᱚᱸ ᱧᱤᱸᱫᱟᱹ ᱦᱟᱹᱵᱤᱡ ᱦᱟᱡᱩᱜᱼᱟᱭ ᱤᱥᱤᱱᱟᱠᱚ ᱛᱚᱵᱮ ᱮᱱᱟᱜ ᱦᱚᱪᱚᱢᱮᱫ ᱛᱟᱦᱮᱸ
ᱦᱳᱭ ᱱᱚᱣᱟ ᱠᱟᱛᱷᱟ ᱵᱮᱱ ᱨᱚᱲ ᱠᱮᱫ ᱠᱷᱟᱱ ᱞᱤᱧ ᱫᱤᱥᱟᱹ ᱠᱮᱫᱟᱞᱤᱧ ᱚᱱᱟ ᱱᱚᱣᱟ ᱠᱟᱛᱷᱟ ᱤᱧ ᱜᱚᱜᱚ ᱦᱚᱸ ᱚᱱᱠᱟᱜᱮ ᱞᱟᱹᱭᱮᱫ ᱛᱟᱦᱮᱱᱟ ᱠᱤ ᱟᱞᱮ ᱦᱚᱸ ᱚᱱᱠᱟ ᱞᱮ ᱛᱟᱦᱮᱱ ᱠᱟᱱ ᱛᱟᱦᱮᱱᱟ ᱢᱟᱱᱮ ᱵᱟᱨᱦᱮ ᱨᱮ ᱥᱮ ᱠᱚ ᱛᱟᱦᱮᱱ ᱠᱟᱱ ᱛᱟᱦᱮᱱᱟ ᱮᱴᱟᱜ ᱟ ᱥᱮ ᱟᱫᱚ ᱚᱱᱠᱟᱜ ᱜᱮ ᱵᱟ ᱵᱟᱭ ᱪᱟᱞᱟᱜᱼᱟ ᱠᱟᱹᱢᱤ ᱞᱟᱹᱜᱤᱫ ᱟᱨ ᱚᱱᱠᱟ ᱜᱮ ᱟᱭᱢᱟ ᱜᱤᱫᱽᱨᱟᱹ ᱞᱮ ᱛᱟᱦᱮᱱᱟ ᱢᱤᱫᱴᱷᱮᱱ ᱞᱮ ᱛᱟᱦᱮᱱ ᱠᱟᱱ ᱛᱟᱦᱮᱸᱱᱟ ᱟᱞᱮ ᱵᱚᱭᱦᱟ ᱵᱚᱞᱮ
ᱦᱩᱸ ᱦᱩᱸ ᱦᱩᱸ ᱦᱩᱸ
ᱵᱟᱵᱟ ᱚᱱᱮ ᱩᱱᱤᱜᱤ ᱠᱚᱭᱚᱜ ᱦᱚᱨ ᱠᱟᱭᱟ ᱠᱚ ᱢᱟᱱᱮ ᱪᱮᱫ ᱠᱚᱭ ᱟᱹᱜᱩᱭᱟ ᱪᱮᱫ ᱠᱚ ᱵᱟᱝ ᱚᱱᱟ ᱚᱱᱟᱜᱮ ᱦᱟᱹᱴᱤᱧ ᱡᱚᱢ ᱦᱩᱭᱩᱜ ᱠᱟᱱ ᱛᱟᱦᱮᱱᱟ ᱩᱱᱤ ᱩᱱᱤ ᱦᱤᱡᱩᱜ ᱥᱮᱴᱮᱨᱚᱜᱼᱟ ᱛᱚᱝ ᱟᱨ ᱱᱚᱰᱮ ᱨᱮᱸᱜᱮᱡ ᱛᱮᱞᱮ ᱛᱟᱦᱮᱱ ᱠᱟᱱ ᱛᱟᱦᱮᱱᱟ ᱞᱟᱹᱭᱟᱭ ᱡᱚᱠᱷᱚᱱ ᱜᱤᱫᱨᱟᱹᱠᱚ
ᱟᱫᱚ ᱯᱟᱹᱦᱤᱞ ᱢᱟ ᱦᱟᱸᱜ ᱚᱱᱠᱟ ᱦᱟᱸᱜ ᱚᱱᱟ ᱵᱷᱟᱜᱤ ᱵᱷᱟᱜᱤ ᱪᱟᱣᱞᱤ ᱠᱚᱢᱟ ᱵᱟᱝ ᱛᱟᱦᱮᱸ ᱠᱟᱱᱟ ᱟᱫᱚ ᱚᱱᱮ ᱚᱱᱟᱜᱮ ᱞᱟᱹᱭ ᱚᱱᱟ ᱜᱩᱦᱩᱢ ᱨᱮᱭᱟᱜ ᱫᱟᱠᱟ ᱦᱚᱸᱠᱚ ᱡᱚᱢᱮᱫ ᱛᱟᱦᱮᱱᱟ ᱞᱟᱹᱭᱮᱫ ᱛᱟᱦᱮᱱᱟ ᱜᱩᱦᱩᱢ ᱨᱮᱭᱟᱜ ᱫᱟᱠᱟ ᱡᱚᱸᱰᱨᱟ ᱨᱮᱭᱟᱜ ᱫᱟᱠᱟ ᱚᱱᱟ ᱠᱚ ᱫᱟᱠᱟ ᱠᱚ ᱡᱚᱢᱮᱫ ᱛᱟᱦᱮᱱᱟ ᱩᱱ ᱚᱠᱛᱚᱫᱚ ᱛᱮᱦᱤᱧ ᱜᱟᱯᱟ ᱢᱟ ᱦᱟᱸᱜ ᱚᱱᱠᱟᱱᱟᱜ ᱢᱟ ᱵᱟᱹᱱᱩᱜ ᱟᱠᱟᱫᱟ ᱥᱮ ᱜᱩᱦᱩᱢ ᱫᱟᱠᱟ ᱦᱚᱸ ᱤᱧ ᱫᱚ ᱵᱟᱹᱧ ᱡᱚᱢ ᱟᱠᱟᱫᱟ ᱥᱮ ᱡᱚᱱᱰᱨᱟ ᱫᱟᱠᱟ ᱦᱚᱸ ᱵᱟᱹᱧ ᱡᱚᱢ ᱟᱠᱟᱫᱟ ᱟᱫᱚ ᱛᱚᱠᱷᱚᱱ ᱫᱚᱠᱚ ᱞᱟᱹᱭᱮᱫ ᱛᱟᱦᱮᱱᱟ ᱡᱮ ᱚᱱᱟ ᱠᱚ ᱫᱟᱠᱟᱠᱚ ᱫᱟᱠᱟᱭᱮᱫ ᱛᱟᱦᱮᱱ ᱜᱮᱭᱟ ᱟᱫᱚ ᱟᱯᱮ ᱚᱱᱟ ᱠᱚᱨᱮ ᱛᱟᱦᱮᱱ ᱜᱮᱭᱟ ᱟᱫᱚ ᱟᱯᱮ ᱚᱱᱟ ᱠᱚᱨᱮ ᱦᱟᱸᱜ ᱚᱱᱠᱟᱱᱟᱜ ᱜᱚᱲᱚᱢ ᱵᱩᱰᱷᱤ ᱫᱚᱠᱚ ᱞᱟᱹᱭ ᱟᱠᱟᱫᱟ ᱥᱮ ᱵᱟᱝ ᱟᱸᱡᱚᱢ ᱟᱠᱟᱫᱟᱢ ᱵᱟᱝᱟ
ᱦᱳᱭ ᱦᱳᱭ ᱚᱱᱟ ᱤᱭᱟᱹ ᱠᱚ ᱚᱱᱟ ᱡᱚᱱᱰᱨᱟ ᱫᱟᱠᱟ ᱥᱮ ᱜᱩᱦᱩᱢ ᱫᱟᱠᱟ ᱦᱳᱭ ᱚᱱᱟ ᱠᱚ ᱡᱚᱢ ᱦᱚᱸ ᱡᱚᱢ ᱞᱟᱜᱟᱣ ᱟᱠᱟᱟᱜ ᱜᱮᱭᱟ ᱞᱟᱹᱭ ᱛᱟᱦᱮᱱ ᱠᱚ ᱵᱚᱞᱮ ᱱᱤᱭᱟᱹ ᱠᱚ ᱠᱚ ᱡᱚᱢ ᱫᱚ ᱟᱹᱰᱤ ᱵᱮᱥ ᱟᱹᱭᱠᱟᱹᱜ ᱛᱟᱦᱮᱱᱟ᱾ ᱚᱱᱟ ᱠᱚ ᱡᱚᱢ ᱢᱟᱱᱮ ᱩᱱ ᱥᱩᱢᱚᱭ ᱦᱚᱲ ᱫᱚ ᱚᱱᱟ ᱠᱚᱜᱮ ᱠᱚ ᱡᱚᱢᱮᱫ ᱛᱟᱦᱮᱱᱟ᱾ ᱟᱨ ᱟᱹᱰᱤ ᱵᱮᱥ ᱟᱹᱭᱠᱟᱹᱜ ᱠᱟᱱ ᱛᱟᱦᱮᱱ ᱞᱟᱹᱭᱟᱠᱚ
ᱦᱩᱸ ᱦᱩᱸ ᱦᱩᱸ
ᱟᱨ ᱡᱚᱢ ᱦᱚᱸ ᱡᱚᱢ ᱞᱟᱜᱟᱣ ᱠᱟᱜ ᱜᱮᱭᱟ᱾ ᱚᱱᱟ ᱠᱚ ᱦᱳᱭ ᱡᱚᱢ ᱜᱮ ᱚᱱᱟ ᱤᱭᱟᱹ ᱦᱚᱸ ᱚᱱᱟ ᱪ ᱡᱚᱱᱰᱨᱟ ᱫᱟᱠᱟ ᱦᱚᱸ ᱡᱚᱱᱰᱨᱟ ᱫᱟᱠᱟ ᱜᱩᱦᱩᱢ ᱫᱟᱠᱟ ᱫᱚ ᱵᱟᱞᱤᱧ ᱡᱚᱢ ᱠᱟᱜᱼᱟ᱾ ᱩᱱ ᱞᱮᱠᱟ ᱫᱚ ᱡᱚᱸᱰᱨᱟ ᱡᱚᱢᱜᱮ ᱟᱨ ᱡᱚᱢ ᱦᱳᱭ ᱦᱳᱭ
ᱦᱩᱸ ᱦᱩᱸ! ᱟᱫᱚ ᱟᱵᱚ ᱯᱟᱹᱦᱤᱞ ᱦᱟᱯᱲᱟᱢ ᱠᱚᱫᱚ ᱟᱹᱰᱤ ᱠᱤᱪᱷᱩ ᱠᱚ ᱵᱟᱲᱟᱭ ᱠᱟᱱ ᱛᱟᱦᱮᱱᱟ ᱱᱚ ᱱᱚᱝᱠᱟ ᱡᱚᱢ ᱧᱩ ᱪᱮᱛᱟᱱ ᱦᱚᱸ ᱥᱮ ᱵᱤᱨᱼᱵᱩᱨᱩ ᱠᱷᱨᱮᱱᱟᱜ ᱡᱟᱦᱟᱸ ᱛᱤᱱᱟᱹᱜ ᱫᱟᱨᱮ ᱠᱚ ᱧᱩᱛᱩᱢ ᱢᱮᱱᱟᱜᱼᱟ ᱥᱮ ᱡᱚ ᱵᱤᱞᱤ ᱠᱚ ᱢᱮᱱᱟᱜ ᱟᱠᱟᱟᱜᱼᱟ᱾ ᱢᱮᱱᱟᱜ ᱟᱠᱟᱫ ᱡᱚᱛᱚ ᱠᱚ ᱩᱱᱠᱩ ᱫᱚᱠᱚ ᱵᱟᱲᱟᱭᱮᱫ ᱛᱟᱦᱮᱱᱟ ᱡᱮ ᱚᱠᱟᱴᱟᱝ ᱟᱲᱟᱜ ᱥᱟᱠᱟᱢ ᱥᱤᱵᱤᱞᱟ ᱚᱠᱟᱴᱟᱜ ᱮᱢ ᱵᱟᱝ ᱥᱤᱵᱤᱞᱟ ᱩᱱᱠᱩ ᱫᱟᱨᱮ ᱱᱟᱹᱲᱤ ᱤᱫᱤᱠᱟ ᱠᱟᱛᱮ ᱥᱮ ᱯᱨᱚᱠᱨᱤᱤᱛ ᱤᱫᱤ ᱠᱟᱛᱮ ᱟᱹᱰᱤᱞᱮᱠᱟᱱ ᱱᱟᱜ ᱠᱟᱛᱷᱟ ᱠᱚ ᱵᱟᱲᱟᱭ ᱠᱟᱱ ᱛᱟᱦᱮᱱᱟ ᱟᱨ ᱚᱠᱟᱴᱟᱝ ᱡᱚᱢ ᱜᱟᱱᱚᱜᱼᱟ᱾ ᱚᱴᱟᱝ ᱦᱚᱲᱢᱚ ᱨᱮ ᱠᱟᱹᱢᱤᱭᱟ ᱟᱯᱮ ᱚᱱᱟ ᱠᱚᱨᱮ ᱤᱭᱟᱹ ᱢᱮᱱᱟᱜ ᱟᱠᱟᱫᱟ ᱥᱮ ᱵᱟᱹᱱᱩᱜ ᱟᱠᱟᱫᱟ᱾ ᱚᱱᱮ ᱜᱩᱰ ᱞᱩᱛᱩᱨ ᱩᱛᱟᱹᱨ ᱠᱚ ᱢᱮᱛᱟᱜ ᱠᱟᱱᱟ ᱚᱱᱟ ᱫᱚᱟᱜ ᱢᱟᱭᱟᱢ ᱵᱷᱟᱜᱮ ᱵᱮᱱᱟᱜᱼᱟ᱾ ᱡᱚᱢ ᱥᱮᱛᱟᱜ ᱵᱮᱲᱟ ᱠᱚ ᱡᱚᱢᱮᱫ ᱜᱮᱭᱟ ᱟᱞᱮᱥᱮᱫ ᱱᱤᱭᱟᱹ ᱠᱚᱨᱮ ᱫᱚ ᱦᱟᱸᱜ
ᱦᱳᱭ ᱦᱳᱭ ᱢᱟᱭᱟᱝ ᱥᱟᱜᱮᱱ ᱢᱟᱭᱟᱝ ᱥᱟᱜᱮᱱᱮᱱ ᱧᱩᱭ ᱢᱟᱭᱟᱝ ᱥᱟᱜᱮᱱᱚᱜ ᱢᱮᱱ ᱟᱠᱚ
ᱦᱩᱸ ᱦᱩᱸ ᱚᱱᱟ ᱜᱩᱰᱩᱣᱟᱜ ᱞᱩᱛᱩᱨ ᱞᱮᱠᱟᱛᱮ ᱛᱟᱦᱮᱱᱟ ᱚᱱᱟ ᱥᱟᱠᱟᱢ ᱫᱚ ᱦᱟᱸᱜ
ᱦᱳᱭ ᱦᱳᱭ ᱦᱳᱭ ᱦᱳᱭ ᱚᱱᱟ ᱨᱤᱜ ᱠᱟᱛᱮᱜ ᱦᱚᱸᱠᱚ ᱡᱚᱢ ᱛᱟᱦᱮᱱᱟ ᱚᱱᱟ ᱜᱮᱛᱚ
ᱟᱨ ᱠᱟᱛᱮ ᱫᱚ ᱵᱟᱝ ᱦᱟᱜ ᱮᱢᱱᱤ ᱡᱟᱦᱟᱸ ᱥᱮᱛᱟᱜ ᱵᱮᱲᱟ ᱦᱟᱸᱜ ᱡᱟᱦᱟᱸ ᱨᱤᱫ ᱠᱟᱛᱮᱮᱫ ᱨᱤᱫ ᱠᱟᱛᱮ ᱫᱚ ᱵᱟᱝ ᱚᱱᱟ ᱫᱚ ᱦᱟᱜ ᱥᱮᱛᱟᱜ ᱵᱮᱲᱟ ᱪᱮᱫ ᱞᱮᱠᱟ ᱦᱟᱜ ᱟᱢ ᱮᱸ ᱫᱟᱹᱛᱟᱹᱱᱤ ᱦᱩᱛ ᱦᱩᱛᱛᱩᱢ ᱥᱟᱶᱛᱮ ᱱᱤᱢ ᱥᱟᱠᱟᱢ ᱛᱮ ᱡᱫ ᱱᱤᱢ ᱥᱟᱠᱟᱢ ᱡᱟᱦᱟᱸᱭ ᱮᱴᱟᱜ ᱮᱴᱟᱜ ᱯ ᱫᱚ ᱠᱚ ᱡᱚᱢ ᱜᱮᱭᱟ ᱦᱟᱜ ᱚᱱᱠᱟ ᱟᱹᱱᱤ ᱦᱛᱩᱢ ᱥᱟᱯᱷᱟ ᱵᱟᱲᱟ ᱠᱟᱛᱮᱫ ᱦᱟᱸᱜ᱾ ᱟᱫᱚ ᱚᱱᱠᱟᱜᱮ ᱦᱟᱸᱜ ᱱᱤ ᱦᱚᱸᱜ ᱚᱱᱟ ᱥᱟᱠᱟᱢ ᱫᱚᱦᱟᱸᱜ ᱚᱠᱟ ᱜᱩᱰᱩᱣᱟᱜ ᱞᱩᱛᱩᱨ ᱞᱮᱠᱟᱱᱟ ᱚᱱᱟ ᱥᱟᱠᱟᱢ ᱫᱚ ᱟᱫᱚ ᱠᱚ ᱢᱮᱱᱟ ᱚᱱᱟ ᱥᱟᱠᱟᱢ ᱛᱮ ᱡᱚᱢ ᱞᱮᱠᱟᱱᱟᱜᱠ ᱢᱟᱭᱟᱝ ᱠᱚ ᱰᱷᱮᱨᱚᱜᱼᱟ ᱥᱮ ᱦᱚᱲᱢᱚᱨᱮ ᱵᱷᱟᱜᱤᱭ ᱫᱚᱦᱚᱭᱟ ᱟᱨᱠᱤ ᱟᱫᱚ ᱚᱱᱟ ᱠᱚ ᱥᱟᱠᱟᱢ ᱦᱚᱸᱠᱚ ᱡᱚᱢᱮ ᱜᱮᱭᱟ ᱟᱫᱚ ᱦᱟᱸᱜ ᱞᱟᱦᱟ ᱛᱮᱫᱚ ᱚᱱᱠᱟᱱ ᱦᱚᱲ ᱛᱟᱦᱮᱸ ᱠᱟᱱᱟ ᱠᱚ ᱵᱟᱲᱟᱭ ᱠᱟᱱ ᱛᱟᱦᱮᱸᱱᱟ ᱛᱮᱤᱦᱤᱧ ᱜᱟᱯᱟ ᱫᱚ᱾ ᱚᱱᱟ ᱠᱚᱫᱚ ᱵᱟᱵᱚ ᱡᱚᱢᱮᱫ ᱠᱟᱱ ᱛᱟᱦᱮᱸᱜ ᱵᱟᱵᱚ ᱵᱟᱲᱟᱭ ᱡᱮ ᱛᱤᱱᱟᱹᱜ ᱚᱱᱟ ᱠᱚᱨᱮ ᱚᱱᱟ ᱩᱯᱚᱠ ᱠᱟᱨ ᱟᱵᱚ ᱫᱚᱟᱸ ᱡᱟᱦᱟᱱᱟᱜ ᱜᱮ ᱨᱩᱣᱟᱹ ᱦᱟᱹᱥᱩ ᱦᱤᱡᱩᱜ ᱠᱟᱱ ᱠᱷᱟᱡ ᱛᱚᱠᱷᱚᱱ ᱫᱚ ᱩᱱ ᱚᱠᱛᱚ ᱨᱮᱫᱚ ᱦᱟᱸᱜ ᱜᱚᱲᱚᱢ ᱦᱟᱲᱟᱢ ᱠᱚ ᱡᱟᱹᱥᱛᱤ ᱠᱚ ᱵᱟᱲᱟᱭ ᱠᱟᱱ ᱛᱟᱦᱮᱱᱟ ᱟᱨ ᱠᱚ ᱠᱚᱨᱟᱣᱮᱫ ᱛᱟᱦᱮᱱ ᱜᱮᱭᱟ᱾
ᱦᱳᱭ ᱚᱱᱟ ᱫᱚ ᱟᱫᱚ ᱟᱞᱮ ᱫᱚ ᱱᱚᱣᱟ ᱫᱚ ᱚᱱᱟ ᱯᱮ ᱢᱮᱱ ᱠᱮᱭᱟ ᱢᱟᱭᱟᱝ ᱥᱠᱮᱱ ᱚᱱᱟ ᱫᱚ ᱱᱚᱛᱮ ᱫᱚ ᱟᱨ ᱡᱩᱫᱤ ᱨᱮᱱᱟᱜ ᱠᱚ ᱢᱮᱛᱟᱜ ᱛᱟᱦᱮᱱᱟ᱾ ᱢᱟᱭᱟᱝ ᱥᱜ ᱵᱟᱨ ᱨᱚᱠᱚᱢᱟᱜ ᱤᱧ ᱵᱟᱲᱟᱭᱟ ᱟᱞᱮ ᱫᱚ ᱡᱩᱫᱟᱹ ᱨᱮᱱᱟᱜ ᱞᱮ ᱢᱮᱛᱟᱜ ᱛᱟᱦᱮᱱᱟ᱾ ᱰᱟᱝᱨᱟ ᱠᱟᱴᱟ ᱥᱮ ᱪᱮᱫ ᱠᱚ ᱢᱮᱛᱟᱜ ᱛᱟᱦᱮᱱᱟ ᱩᱱᱟᱹᱜ ᱢᱚᱡᱽ ᱛᱮ ᱵᱟᱹᱧ ᱵᱟᱲᱟᱭᱟ᱾
ᱦᱮᱸ
ᱢᱤᱫᱴᱮᱱ ᱫᱚ ᱚᱱᱟ ᱨᱟᱱᱤᱧ ᱵᱟᱲᱟᱭᱟ ᱪᱮᱫ ᱠᱚ ᱢᱮᱛᱟᱜᱼᱟ ᱰᱟᱝᱨᱟ ᱠᱟᱴᱟ ᱥᱮ ᱪᱮᱫ ᱠᱚ ᱢᱮᱛᱟᱜᱼᱟ᱾
ᱦᱮᱸ ᱦᱮᱸ ᱦᱮᱸ ᱰᱟᱝᱨᱟ ᱠᱟᱴᱟ ᱰᱟᱝᱨᱟ ᱠᱟᱴᱟ ᱦᱚᱸ ᱟᱸᱡᱚᱢ ᱦᱩᱭ ᱠᱟᱱᱟ ᱚᱱᱟ ᱦᱚᱸᱠᱚ ᱡᱚᱢ ᱜᱮᱭᱟ ᱟᱲ ᱢᱟ
ᱦᱳᱭ ᱚᱱᱟ ᱦᱚᱸᱠᱚ ᱡᱚᱢ ᱜᱮᱭᱟ ᱟᱨ ᱚᱱᱟ ᱪᱮᱫ ᱛᱮᱠᱚ ᱢᱮᱛᱟᱜᱼᱟ ᱦᱟᱸᱜ᱾ ᱦᱳᱭ ᱦᱳᱭ ᱢᱮᱱᱛᱮᱠᱚ ᱫᱟᱲᱮ ᱟᱹᱭᱠᱟᱹᱜᱼᱟ᱾ ᱚᱱᱟ ᱡᱚᱢ ᱞᱮᱠᱷᱟᱡ ᱨᱤᱫ ᱠᱟᱛᱮᱜ ᱧᱩ ᱦᱚᱪᱚ ᱞᱮᱠᱷᱟᱱᱡ ᱢᱟᱱᱮ ᱡᱟᱦᱟᱸᱭ ᱢᱟᱱᱮᱭᱥᱮ ᱛᱟᱲᱮ ᱡᱟᱦᱟᱸᱭ ᱠᱚᱢᱡᱳᱨ ᱧᱚᱜ ᱵᱟᱭ ᱠᱮᱵᱟ ᱫᱟᱲᱮ ᱢᱮᱱᱫᱚᱠᱚ ᱟᱹᱰᱤ ᱵᱮᱥ ᱨᱟᱱ ᱠᱟᱱᱟ ᱥᱮ ᱚᱱᱟ ᱦᱚᱸ ᱥᱮᱛᱟᱜ ᱥᱮᱛᱟᱜ ᱡᱚᱢ ᱞᱮᱠᱷᱟᱡ ᱠᱷᱟᱹᱞᱤ ᱨᱟᱜ ᱠᱷᱟᱞᱤ ᱞᱟᱡ ᱨᱮ ᱚᱭ ᱟᱨ ᱟᱭᱢᱟ ᱮᱠᱟᱱ ᱨᱟᱱ ᱢᱮᱱᱟᱜᱼᱟ ᱡᱟᱦᱟᱸᱼᱼ ᱛᱚ ᱞᱟᱹᱭ ᱦᱚᱴᱚ ᱟᱠᱟᱫ ᱵᱚᱱᱟ ᱠᱚ
ᱦᱩᱸ ᱦᱩᱸ ᱦᱩᱸ
ᱡᱮ ᱩᱱᱠᱩ ᱢᱟᱱᱮ ᱦᱟᱲᱟᱢ ᱵᱟᱥᱮ ᱥᱮᱫᱟᱭ ᱠᱚᱠᱚ ᱞᱟᱹᱭ ᱤᱭᱟᱹ ᱠᱚ ᱠᱟᱜ ᱩᱱᱠᱩ ᱟᱭᱢᱟ ᱟᱹᱰᱤ ᱜᱚᱴᱮᱡ ᱚᱱᱟ ᱨᱮᱦᱮᱫ ᱨᱟᱱ ᱥᱮ ᱡᱟᱦᱟᱱᱟᱜ ᱥᱟᱠᱟᱢ ᱤᱭᱟᱹ ᱠᱟᱛᱮ ᱦᱚᱸ ᱚᱱᱟ ᱨᱟᱱ ᱠᱚᱠᱚ ᱵᱟᱲᱟᱭ ᱠᱟᱱ ᱛᱟᱦᱮᱱᱟ ᱠᱚ ᱞᱟᱹᱭ ᱤᱭᱟᱹ ᱦᱚᱴᱚ ᱟᱠᱟᱜ ᱵᱚᱱ ᱜᱮᱭᱟ ᱛᱚ ᱟᱹᱰᱤ ᱚᱱᱮ ᱡᱟᱹᱲᱤ ᱵᱩᱴᱤ ᱥᱮ ᱪᱮᱫ ᱠᱚ ᱢᱮᱛᱟᱜᱼᱟ ᱚᱱᱟ ᱠᱚᱜᱮ ᱟᱹᱰᱤ ᱨᱟᱱ ᱟᱫᱚ ᱢᱤᱫᱴᱮᱡ ᱵᱟᱨᱭᱟ ᱨᱟᱱ ᱟᱫᱚ ᱟᱹᱞᱤᱧ ᱦᱚᱞᱤᱧ ᱵᱟᱲᱟᱭ ᱜᱮᱭᱟ ᱟᱫᱚ
ᱦᱮᱸ ᱟᱫᱚ ᱵᱟᱲᱟᱭ ᱢᱮᱱᱟᱜ ᱟᱠᱟᱫᱟ ᱠᱟᱹᱴᱤᱡ ᱞᱟᱹᱭ ᱢᱮ ᱤᱧᱦᱚᱸ ᱩᱱᱟᱹᱜ ᱠᱤᱪᱷᱩ ᱵᱟᱲᱟᱭ ᱵᱟᱹᱱᱩᱜᱼᱟ ᱞᱩᱛᱩᱨ ᱦᱟᱹᱥᱩ ᱫᱚ ᱪᱮᱫ ᱠᱟ ᱴᱷᱤᱠᱚᱜ ᱠᱟᱱᱟ
ᱟᱫᱚ ᱚᱱᱟ ᱨᱮᱱᱟᱜ ᱤᱭᱟᱹ ᱫᱚ ᱦᱳᱭ ᱞᱩᱛᱩ ᱚᱱᱟᱴᱟᱜ ᱤᱭᱟᱹ ᱫᱚ ᱵᱟᱞᱤᱧ ᱢᱮᱱᱪᱚ ᱫᱟᱲᱮᱭᱟᱜ ᱠᱟᱱᱟ ᱢᱟᱱᱮ ᱧᱩᱛᱩᱢ ᱫᱚ ᱪᱮᱫ ᱠᱚ ᱢᱮᱛᱟᱜᱼᱟ ᱠᱤᱱ ᱚᱱᱦᱟ ᱫᱚᱞᱤᱧ ᱧᱮᱞ ᱟᱠᱟᱫ ᱜᱮᱭᱟ ᱪᱮᱫ ᱛᱮᱠᱚ ᱢᱮᱛᱟᱜᱼᱟ ᱦᱟᱸᱜ ᱵᱟᱞᱤᱧ ᱫᱤᱥᱟᱹᱭᱫᱟ ᱟᱫᱚ
ᱩᱸ ᱟᱫᱚ ᱟᱵᱩ ᱯᱟᱹᱦᱤᱞ ᱦᱟᱵ ᱦᱚᱲ ᱠᱚᱫᱚ ᱦᱟᱸᱜ ᱚᱝᱠᱟᱱᱟᱜ ᱨᱟᱱ ᱨᱩᱣᱟᱹ ᱦᱟᱥᱩ ᱠᱚᱫᱚ ᱦᱟᱸᱜ ᱵᱚᱦᱚᱜ ᱦᱟᱹᱥᱩ ᱞᱟᱡ ᱦᱟᱹᱥᱩ ᱥᱮ ᱱᱚᱝᱠᱟ ᱮᱸᱜ ᱮᱸ ᱟᱭᱢᱟ ᱞᱮᱠᱟᱱᱟᱜ ᱦᱟᱹᱥᱩ ᱠᱚᱨᱮᱱᱟᱜ ᱨᱟᱱ ᱠᱚ ᱵᱟᱲᱟᱭ ᱠᱟᱱ ᱛᱟᱦᱮᱱᱟ ᱥᱮ ᱨᱮᱦᱮᱫ ᱦᱚᱸᱠᱚ ᱧᱮᱞ ᱴᱷᱤᱠ ᱠᱟᱫ ᱛᱟᱦᱮᱱ ᱜᱮᱭᱟ ᱟᱨ ᱧᱩᱛᱩᱢ ᱦᱚᱸᱠᱚ ᱵᱟᱲᱟᱭᱮᱫ ᱛᱟᱦᱮᱱ ᱜᱮᱭᱟ ᱟᱫᱚ ᱛᱮᱦᱤᱧ ᱜᱟᱯᱟ ᱫᱚ ᱚᱱᱟ ᱠᱚ ᱟᱵᱚ ᱵᱟᱝᱵᱚ ᱵᱮᱵᱚᱦᱟᱨ ᱫᱟ ᱥᱮ ᱟᱵᱚ ᱚᱱᱟ ᱨᱮᱭᱟᱜ ᱵᱟᱵᱚᱱ ᱪᱚᱨᱪᱟᱭᱮᱜ ᱠᱟᱱ ᱛᱟᱦᱮᱸᱜ ᱚᱱᱟ ᱫᱚ ᱵᱟᱹᱭ ᱵᱟᱹᱭ ᱛᱮᱵᱚ ᱦᱤᱲᱤᱧ ᱤᱫᱤᱭᱮᱫᱟ ᱦᱟᱸᱜ ᱟᱫᱚ ᱟᱢ ᱱᱤᱛᱚᱜ ᱮᱢ ᱞᱟᱹᱭ ᱠᱮᱫ ᱞᱮᱠᱟ ᱡᱮ ᱤᱧ ᱫᱚ ᱱᱚᱜᱼᱚᱱᱟ ᱞᱩᱛᱩᱨ ᱦᱟᱹᱥᱩ ᱥᱮ ᱱᱚᱜᱼᱚᱱᱟ ᱠᱚ ᱵᱟᱲᱟᱭᱟ ᱟᱫᱚ ᱦᱟᱸᱜ ᱟᱢ ᱦᱚᱭᱛᱚᱢ ᱪᱚᱨᱪᱟ ᱤᱫᱤᱭᱮᱫᱟ ᱥᱮ ᱚᱱᱟ ᱠᱚ ᱤᱫᱤ ᱠᱚᱢ ᱵᱟᱲᱟᱭᱟ ᱥᱮ ᱴᱤᱜᱼᱟ ᱚᱱᱟᱢ ᱫᱚᱦᱚᱠᱟᱫᱟ ᱵᱚᱦᱚᱜ ᱨᱮ ᱢᱮᱱᱟᱜ ᱠᱟᱫᱟ
ᱦᱳᱭ ᱤᱧ ᱱᱩᱱᱩᱵᱟ ᱦᱟᱲᱟᱢᱮ ᱞᱟᱹᱭᱫᱤᱧ ᱛᱷᱮᱱᱟ ᱵᱟᱝ ᱵᱚᱞᱮ ᱱᱤᱭᱟᱹ ᱫᱚ ᱱᱚᱝᱠᱟ ᱠᱟᱱᱟ ᱡᱟᱦᱟᱸ ᱛᱤᱥ ᱯᱮ ᱢᱟᱱᱮ ᱩᱱᱤ ᱞᱟᱦᱟ ᱮ ᱢᱮ ᱞᱟᱹᱭᱫᱤᱧ ᱚᱝᱠᱟᱜᱮ ᱢᱮᱛᱟᱜ ᱞᱮ ᱛᱟᱦᱮᱱᱟᱭ ᱠᱤ ᱤᱧ ᱡᱩᱫᱤ ᱵᱟᱹᱧ ᱠᱮᱦᱮᱸ ᱵᱮ ᱟᱹᱣᱨᱤ ᱫᱩᱱᱭᱟᱹ ᱨᱮ ᱢᱟᱱᱮ ᱵᱟᱹᱜᱤ ᱞᱟᱦᱟᱨᱮᱭ ᱱᱚᱣᱟ ᱠᱩ ᱡᱤᱱᱤᱥ ᱫᱚ ᱫᱤᱥᱟᱹ ᱫᱚᱦᱚ ᱠᱟᱜ ᱛᱟᱵᱩᱱ ᱯᱮ ᱱᱤᱭᱟᱹ ᱠᱚᱫᱚ ᱱᱤᱭᱟᱹ ᱠᱩ ᱡᱤᱱᱤᱥ ᱨᱮ ᱠᱟᱹᱢᱤ ᱛᱟᱦᱮᱱᱟ ᱞᱟᱹᱭᱟᱜ ᱞᱮ ᱛᱟᱦᱮᱱᱟᱭ ᱟᱫᱚ ᱚᱱᱟ ᱛᱮᱞᱮ ᱫᱤᱥᱟᱹ ᱫᱚᱦᱚ ᱦᱚᱸ ᱫᱚᱨᱠᱟᱨ
ᱦᱩᱸ ᱦᱩᱸ ᱦᱩᱸ ᱦᱩᱸ ᱟᱫᱚ ᱚᱱᱟ ᱢᱟ ᱦᱟᱜ ᱟᱵᱚ ᱫᱚ ᱦᱟᱸᱜ ᱡᱮᱦᱩᱛᱩ ᱯᱨᱚᱠᱤᱛᱤᱨ ᱨᱮᱱ ᱦᱚᱲ ᱠᱟᱱᱟᱵᱚ ᱯᱨᱚᱠᱤᱛᱤ ᱨᱮᱭᱟᱜ ᱱᱚᱝᱠᱟ ᱱᱟᱜ ᱨᱩᱣᱟᱹ ᱦᱟᱹᱥᱩ ᱛᱳᱜ ᱠᱚᱰᱮ ᱡᱟᱦᱟᱸ ᱠᱚᱫᱚ ᱢᱮᱱᱟᱜ ᱡᱤᱱᱤᱥ ᱠᱚ ᱚᱱᱟ ᱠᱚᱫᱚ ᱦᱟᱸᱜ ᱠᱚ ᱵᱟᱲᱟᱭ ᱠᱟᱱ ᱛᱟᱦᱮᱱ ᱜᱮᱭᱟ ᱚᱱᱟ ᱠᱟᱨᱚᱱ ᱛᱮᱠᱚ ᱞᱟᱹᱭ ᱥᱚᱫᱚᱨ ᱠᱟᱜ ᱛᱟᱦᱮᱱᱟ ᱟᱫᱚ ᱦᱟᱸᱜ ᱡᱚᱠᱷᱚᱱ ᱜᱮ ᱡᱟᱦᱟᱸᱱᱟᱜ ᱨᱩᱣᱟᱹ ᱦᱟᱹᱥᱩ ᱠᱩ ᱦᱮᱡ ᱜᱚᱫᱚᱜ ᱠᱟᱱ ᱫᱚ ᱦᱟᱸᱜ ᱚᱱᱟ ᱠᱚ ᱞᱟᱜᱟᱣ ᱜᱚᱫ ᱢᱮᱥᱮ ᱡᱚᱢ ᱜᱚᱫ ᱢᱮ ᱛᱟ ᱯᱚᱨᱮ ᱦᱟᱸᱜ ᱡᱩᱫᱤ ᱵᱟᱝ ᱴᱷᱤᱠᱚᱜ ᱠᱟᱱ ᱛᱟᱞᱮ ᱦᱟᱸᱜ ᱵᱟᱡᱟᱨ ᱠᱚ ᱪᱟᱞᱟᱜ ᱢᱮ
ᱦᱳᱭ
ᱟᱫᱚ ᱚᱱᱟ ᱫᱚ ᱥᱚᱴᱷᱤᱠ ᱵᱟᱲᱟᱭ ᱦᱩᱭᱩᱜᱼᱟ ᱢᱚᱸᱡᱽ ᱛᱮ ᱵᱟᱲᱟᱭ ᱦᱩᱭᱩᱜᱼᱟ ᱵᱟᱠᱷᱟᱱ ᱫᱚ ᱢᱤᱫᱴᱮᱱ ᱨᱟᱱ ᱡᱚᱢ ᱠᱚᱨᱛᱮ ᱜᱮᱞᱮ ᱦᱟᱸᱜ ᱮᱴᱟᱜ ᱨᱟᱱᱮᱢ ᱡᱚᱢ ᱞᱮᱠᱷᱟᱱ ᱥᱮ ᱮᱴᱟᱜ ᱨᱮᱦᱮᱫ ᱠᱚᱢ ᱡᱚᱢ ᱞᱮᱠᱷᱟᱱ ᱟᱵᱟᱨ ᱱᱟᱦᱟᱜ ᱮᱴᱟᱜ ᱞᱮᱠᱟᱱ ᱦᱩᱭᱩᱜᱼᱟ
ᱵᱟᱝ ᱚᱱᱟᱢ ᱮᱴᱟᱜ ᱟᱜ ᱡᱮᱭᱥᱮ ᱮᱴᱟᱜ ᱟᱜ ᱚᱱᱟ ᱢᱮᱱᱟᱜ ᱟ ᱚᱱᱟ ᱨᱟᱱ ᱚᱱᱟ ᱡᱩᱫᱤ ᱮᱴᱟᱜ ᱚᱱᱟ ᱞᱮᱠᱟ ᱛᱚ ᱚᱱᱟ ᱮᱴᱟᱜ ᱟᱜ ᱮ ᱯᱟᱥᱮᱜ ᱮ ᱠᱟᱹᱢᱤᱭᱟ ᱛᱚ ᱚᱱᱟ ᱨᱮᱱᱟᱜ ᱡᱟᱱᱠᱟᱨᱤ ᱵᱟᱝ ᱛᱮ ᱟᱫᱚ ᱮᱴᱟᱜ ᱟᱜ ᱨᱮᱱᱟᱜ ᱮ ᱠᱟᱹᱢᱤ ᱞᱮᱠᱷᱟᱡ ᱫᱚ ᱛᱷᱚᱲᱟ ᱢᱩᱥᱠᱤᱞ ᱧᱚᱜ ᱜᱮᱭᱟ ᱚᱱᱟᱦᱚᱸ ᱡᱟᱦᱟᱸᱭ ᱡᱟᱱᱠᱟᱨᱤ ᱢᱮᱱᱟᱜ ᱛᱟᱭ ᱚᱝᱠᱟᱱᱟᱜ ᱢᱚᱫᱽᱫᱷᱮ ᱨᱮᱜᱮ ᱚᱱᱟ ᱦᱚᱸ ᱡᱚᱢ ᱞᱟᱹᱠᱛᱤ ᱠᱟᱱᱟ ᱥᱮ ᱛᱮ ᱚᱱᱟ ᱨᱟᱱ ᱦᱚᱸ ᱞᱟᱜᱟᱣ ᱞᱟᱹᱠᱛᱤ
ᱦᱩ ᱦᱩ ᱦᱩ ᱚᱱᱟᱦᱟᱜ ᱠᱟᱱ ᱜᱮ ᱟᱫᱚ ᱟᱵᱚᱣᱟᱜ ᱢᱟ ᱚᱞ ᱵᱮᱞ ᱠᱚᱦᱚᱸ ᱵᱟᱹᱱᱩᱜᱼᱟ ᱥᱮ ᱚᱞ ᱠᱟᱜ ᱚᱞ ᱫᱚᱦᱚ ᱠᱟᱜᱼᱟᱢ ᱠᱷᱟᱛᱟ ᱨᱮ ᱥᱮ ᱯᱩᱛ ᱛᱷᱤᱨᱮ ᱚᱝᱠᱟ ᱢᱟ ᱯᱟᱦᱤᱞ ᱠᱷᱚᱱᱜᱮ ᱵᱟᱝ ᱧᱮᱞᱚᱜ ᱠᱟᱱᱟ ᱟᱨ ᱚᱱᱟ ᱠᱟᱨᱚᱱ ᱛᱮ ᱟᱭᱢᱟ ᱞᱮᱠᱟᱱᱟᱜ ᱟᱵᱩᱣᱟᱜ ᱡᱟᱦᱟᱸ ᱞᱮᱠᱟᱱᱟᱜ ᱡᱤᱱᱤᱥ ᱠᱚ ᱵᱮᱵᱚᱦᱟᱨᱚᱜ ᱠᱟᱱᱟ ᱟᱵᱚᱣᱟᱜ ᱥᱚᱢᱟᱡ ᱥᱮ ᱨᱟᱱ ᱨᱮᱦᱮᱫᱽ ᱠᱚᱦᱚᱸ ᱚᱱᱟ ᱵᱟᱹᱭ ᱵᱟᱹᱭᱛᱮ ᱟᱫᱚᱜ ᱠᱟᱱᱟ ᱟᱫᱚ ᱮᱴᱟᱜ ᱡᱟᱹᱛᱤ ᱨᱮᱱ ᱦᱚᱲ ᱫᱚ ᱚᱱᱟ ᱠᱚ ᱚᱞ ᱫᱟᱠᱚ ᱛᱚᱞ ᱫᱟᱠᱚ ᱯᱟᱲᱦᱟᱜ ᱠᱟᱱᱟ ᱠᱚ ᱯᱩᱛᱷᱤ ᱠᱚᱨᱮ ᱦᱮᱸ ᱦᱮᱸ ᱚᱱᱟᱜᱮ ᱢᱟ ᱞᱟᱹᱴᱩ ᱞᱟᱹᱴᱩ ᱠᱚᱞᱮᱡᱽ ᱠᱚᱨᱮ ᱤᱭᱩᱱᱤᱵᱷᱟᱨᱥᱤᱴᱤ ᱠᱚᱨᱮ ᱠᱚ ᱯᱟᱲᱦᱟᱜ ᱠᱟᱱᱟ ᱚᱱᱟ ᱠᱚ ᱤᱫᱤ ᱠᱟᱛᱮᱜ ᱦᱮᱸ ᱦᱮᱸ
ᱦᱳᱭ ᱚᱱᱟ ᱠᱚ ᱵᱤᱯᱚᱫ ᱨᱮᱜᱮ ᱚᱞ ᱛᱟᱦᱮᱱ ᱠᱟᱱᱟ ᱟᱨ ᱚᱱᱟ ᱠᱚ ᱠᱩ ᱫᱚ ᱚᱱᱟᱨᱮ ᱢᱮᱱᱟᱜᱼᱟ ᱦᱮᱸ
ᱦᱩᱸ ᱦᱩᱸ ᱦᱩᱸ ᱵᱟᱠᱷᱟᱱ ᱡᱟᱦᱟᱸ ᱛᱤᱱᱟᱹᱜ ᱠᱟᱛᱷᱟ ᱠᱚ ᱵᱟᱲᱟᱭᱟ ᱟᱵᱚ ᱟ ᱥᱚᱢᱟᱡᱽ ᱨᱮᱱ ᱦᱚᱲ ᱠᱚᱦᱟᱸᱜ ᱥᱮ ᱟᱵᱚ ᱯᱟᱹᱦᱤᱞ ᱦᱟᱯᱲᱟᱢ ᱠᱚᱦᱟᱸᱜ ᱩᱱᱠᱩ ᱫᱚ ᱟᱹᱰᱤ ᱥᱟᱸᱜᱤ ᱠᱩ ᱛᱟᱦᱮᱸ ᱠᱟᱱᱟ ᱱᱤᱭᱟᱹ ᱠᱚ ᱤᱫᱤ ᱪᱮᱛᱚᱜ ᱵᱟᱲᱟᱭ ᱦᱟᱸᱜ ᱨᱟᱱ ᱨᱮᱦᱮᱫ ᱤᱫᱤ ᱠᱟᱛᱮᱜ ᱟᱫᱚ ᱩᱱᱠᱩ ᱫᱚ ᱦᱟᱸᱜ ᱚᱝᱠᱟ ᱚᱞ ᱯᱟᱲᱦᱟᱣ ᱠᱚ ᱵᱟᱝ ᱠᱷᱟᱹᱛᱤᱨ ᱛᱮ ᱵᱟᱝ ᱠᱚ ᱚᱞ ᱛᱚᱞ ᱫᱚᱦᱚ ᱞᱮᱫᱟ ᱟᱫᱚ ᱦᱟᱸᱜ ᱛᱮᱦᱮᱧ ᱜᱟᱯᱟ ᱫᱚ ᱚᱱᱟ ᱠᱚ ᱡᱤᱱᱤᱥ ᱜᱤ ᱮᱴᱟᱜ ᱡᱟᱹᱛ ᱨᱮᱱ ᱦᱚᱲ ᱠᱚᱫᱚ ᱟᱠᱩ ᱠᱩ ᱚᱱᱟ ᱠᱩ ᱟᱵᱩ ᱴᱷᱮᱱ ᱠᱷᱚᱱ ᱠᱟᱞᱮᱠᱥᱚᱱ ᱠᱟᱛᱮᱜ ᱥᱮ ᱟᱵᱩ ᱴᱷᱮᱱ ᱠᱷᱚᱱ ᱚᱱᱟ ᱠᱚ ᱵᱟᱲᱟᱭ ᱠᱟᱛᱼᱼ ᱛᱮᱜ ᱵᱟᱹᱭ ᱵᱟᱹᱭ ᱛᱮ ᱯᱩᱛᱤ ᱯᱚᱛᱚᱵ ᱠᱚ ᱚᱞᱫᱟ ᱥᱮ ᱠᱚ ᱫᱚᱦᱚᱸ ᱠᱟᱜ ᱠᱟᱱᱟ ᱟᱫᱚ ᱚᱱᱟ ᱜᱮ ᱦᱟᱜ ᱛᱚ ᱥᱠᱩᱞ ᱠᱚᱞᱮᱡᱽ ᱨᱮᱠᱚ ᱯᱟᱲᱦᱟᱜ ᱠᱟᱱᱟ ᱢᱟᱨᱟᱝ ᱢᱟᱨᱟᱝ ᱰᱤᱜᱽᱨᱤ ᱠᱚ ᱠᱚᱨᱟᱣ ᱮᱫᱟ᱾ ᱟᱫᱚ ᱟᱵᱚᱣᱟᱜ ᱫᱚ ᱦᱟᱜ ᱵᱟᱵᱚᱱ ᱵᱟᱲᱟᱭ ᱛᱮ ᱵᱟᱵᱚᱱ ᱚᱞ ᱫᱚᱦᱚᱸ ᱞᱮᱫᱟ ᱵᱟᱠᱷᱟᱱ ᱟᱵᱚ